ᱦᱮᱸ ᱟᱸᱡᱚᱢᱚᱜ ᱠᱟᱱ ᱜᱮᱭᱟ ᱢᱚᱸᱡᱽ ᱜᱮ ᱟᱸᱡᱚᱢᱚᱜ ᱠᱟᱱᱟ ᱟᱢᱜᱮ ᱵᱟᱝ ᱪᱮᱫ ᱟᱢ ᱜᱮ ᱵᱟᱪᱮ᱾
ᱦᱮᱸ᱾
ᱦᱮᱸ ᱱᱤᱛᱳᱜ ᱫᱚ ᱮᱢᱚᱱ ᱮᱢᱚᱱ ᱜᱮ ᱢᱤᱱᱟᱹᱧ ᱦᱟᱛᱟᱲᱟ᱾ ᱜᱤᱛᱤᱡᱚᱣ ᱞᱮᱱ ᱜᱮᱭ ᱛᱚ ᱟᱫᱚᱧ ᱫᱩᱲᱩᱵ ᱡᱟᱹᱨᱩᱣ ᱟᱠᱟᱱᱟ ᱵᱚᱞᱮ᱾ ᱟᱫᱚᱧ ᱜᱚᱱᱚᱜ ᱠᱟᱱᱟ ᱛᱷᱚᱲᱟ ᱜᱟᱱ ᱵᱚᱞᱮ᱾ ᱥᱚᱸᱜᱮ ᱠᱚ ᱥᱟᱶᱛᱮ ᱜᱟᱛᱮ ᱠᱚ ᱥᱟᱶᱛᱮ ᱜᱟᱞᱢᱟᱨᱟᱣ ᱞᱮᱱ ᱠᱟᱛᱮᱜ ᱵᱚᱞᱮᱧ ᱜᱤᱛᱤᱡᱚᱜᱼᱟ᱾ ᱦᱳᱭ ᱡᱚᱢ ᱵᱲᱟ ᱠᱟᱛᱮ ᱱᱚᱜᱼᱚᱭ ᱜᱤᱛᱤᱡᱚᱜ ᱦᱳᱭ ᱡᱚᱢ᱾ ᱵᱟᱲᱟ ᱠᱟᱛᱮ ᱱᱚᱜ ᱜᱤᱛᱤᱡᱚᱜ ᱞᱟᱹᱜᱤᱫ ᱞᱮ ᱜᱤᱛᱤᱡ ᱱᱟᱠᱚ᱾ ᱟᱻ ᱫᱟᱹᱞ ᱠᱩᱲᱪᱟᱹ ᱟᱨ ᱦᱟᱹᱠᱩ᱾
ᱚ ᱨ ᱨᱚᱦᱚᱭ ᱠᱚᱫᱚ ᱯᱮ ᱠᱩᱲᱣ ᱠᱮᱼᱟ᱾
ᱨᱚᱦᱚᱭ ᱠᱚᱫᱚ ᱪᱟᱵᱟ ᱵᱟᱲᱟ ᱠᱮᱫᱟᱞᱮ ᱟᱞᱮ ᱫᱚ᱾
ᱟᱞᱮ ᱦᱚᱞᱮ ᱡᱚᱢ ᱠᱟᱜ ᱜᱮᱭᱟ ᱡᱚᱢ ᱫᱚ, ᱟᱫᱚ ᱟᱞᱮ ᱫᱚ ᱩᱛᱩᱞᱮ ᱟᱞᱮ ᱟᱞᱩ ᱠᱚ ᱡᱤᱞ ᱠᱚ ᱡᱤᱞ ᱞᱮ ᱟᱜᱩᱞᱮᱟ ᱛᱤᱦᱤᱧ ᱫᱚ᱾
ᱟᱪᱪᱷᱟ ᱦᱮᱸ᱾
ᱵᱟᱝ ᱜᱮ ᱡᱚᱢ ᱠᱟᱛᱮᱜ
ᱦᱳᱬᱳ ᱨᱚᱦᱚᱭ ᱠᱚᱫᱚ ᱯᱮ ᱪᱟᱵᱟ ᱵᱟᱲᱟ ᱠᱮᱫᱟ?
ᱦᱳᱭ ᱦᱳᱲᱩ ᱨᱚᱦᱚᱭ ᱠᱚᱫᱚᱞᱮ ᱠᱩᱲᱟᱹ ᱠᱮᱜᱼᱟ, ᱟᱨ ᱟᱯᱮᱥᱮᱫ ᱫᱚ?
ᱟᱞᱮᱥᱮᱫ ᱦᱚᱸ ᱱᱚᱜᱼᱚᱭ ᱟᱫᱚᱢ ᱠᱚᱫᱚ ᱠᱚ ᱪᱟᱵᱟ ᱞᱮᱠᱟᱭ ᱫᱟᱠᱚ᱾ ᱟᱨ ᱟᱞᱮ ᱫᱚᱞᱮ ᱪᱟᱵᱟ ᱵᱟᱲᱟ ᱠᱮᱫᱟ ᱨᱚᱦᱚᱭ ᱠᱩ᱾
ᱚ ᱟᱨ ᱨᱚᱦᱚᱭ ᱪᱟᱵᱟ ᱠᱟᱛᱮᱜ ᱫᱚ ᱪᱮᱫ ᱠᱚᱯᱮ ᱨᱚᱦᱚᱭ ᱜᱮᱭᱟ ᱥᱚᱵᱡᱤ ᱠᱚ?
ᱱᱤᱛᱳᱜ ᱫᱚ ᱨᱚᱦᱚᱭ ᱪᱟᱵᱟ ᱵᱟᱲᱟ ᱠᱟᱛᱮᱫ ᱫᱚ ᱫᱟᱜ ᱫᱟᱨᱚᱱ ᱞᱮᱠᱷᱟᱡ ᱫᱚ ᱚᱱᱟ ᱠᱚᱵᱤᱞᱮ ᱨᱚᱦᱚᱜ ᱠᱚᱵᱤ ᱠᱩᱲᱪᱟᱹ᱾ ᱤᱱᱟᱹ ᱠᱟᱛᱮᱜ ᱟᱹᱞᱩ ᱵᱮᱸᱜᱟᱲ᱾ ᱚᱱᱟ ᱠᱚ ᱚᱱᱟᱠᱞᱮ ᱪᱟᱥᱟ ᱦᱟᱸᱜ ᱵᱟᱲᱜᱮ ᱠᱚᱨᱮ, ᱵᱟᱲᱜᱮ ᱪᱟᱥ ᱱᱤᱛᱚᱜ ᱟᱞᱮᱥᱮᱫ ᱢᱟ ᱛᱚᱯᱤᱥᱮ ᱫᱟᱜᱟ ᱛᱚ ᱵᱟᱹᱭᱦᱟᱹᱲ ᱨᱮ ᱚᱱᱠᱟ ᱞᱮᱠᱟᱧ ᱪᱟᱥ ᱜᱮᱭᱟ ᱵᱟᱝ ᱜᱟᱱ ᱦᱟᱛᱟᱲ᱾ ᱱᱤᱛᱚᱜ ᱫᱚ ᱰᱤᱥᱮᱢᱵᱚᱨ ᱛᱟᱭᱱᱚᱢ ᱠᱷᱚᱱᱜ ᱵᱟᱹᱭᱦᱟᱹᱲ ᱨᱮ ᱪᱟᱥ ᱫᱚ ᱜᱟᱱᱩᱜᱼᱟ᱾
ᱟᱞᱮᱥᱮᱫ ᱦᱚᱸ ᱠᱚ ᱨ ᱟᱞᱮᱥᱮᱫ ᱦᱚᱸ ᱠᱚ ᱪᱟᱥ ᱫᱚᱠᱚ ᱪᱟᱥ ᱜᱮᱭᱟ ᱠᱚᱢ ᱟᱨᱠ ᱢᱟᱱᱮ ᱠᱚᱢ ᱧᱚᱜ ᱟᱨᱠᱤ᱾ ᱠᱚᱢ ᱠᱚᱢ ᱵᱮᱥᱤ
ᱦᱚᱸ ᱦᱚᱸ᱾
ᱩᱸᱻ ᱵᱟ ᱟᱞᱩ ᱠᱚᱯᱤ ᱚᱱᱟ ᱠᱚᱦᱚᱸ ᱦᱳᱭᱳᱜ᱾ ᱜᱮᱭᱟ ᱠᱚᱨᱚᱞᱟ ᱠᱚ ᱡᱷᱤᱸᱜᱟᱹ ᱠᱚ᱾
ᱦᱮᱸ ᱦᱮᱸ ᱠᱮᱨ ᱠᱟᱨᱞᱟ ᱡᱷᱤᱸᱜᱟᱹ
ᱦᱩᱸ᱾
ᱦᱚᱛᱚᱫ᱾
ᱫᱟᱜ ᱜᱮ ᱟᱭ ᱥᱮ ᱟᱯᱮ ᱫᱤᱥᱚᱢ ᱥᱮᱫ?
ᱟᱞᱮ ᱫᱤᱥᱚᱢ ᱫᱚ ᱱᱤᱛᱚᱜ ᱫᱚᱼᱼ ᱫᱟᱜ ᱦᱚᱭ ᱫᱟᱜ ᱫᱟ ᱥᱤᱛᱩᱝ ᱦᱚᱭ ᱥᱤᱛᱩᱝ ᱞᱟᱦᱟ ᱛᱮ ᱫᱚ ᱫᱟᱜ ᱵᱟᱲᱟ ᱠᱮᱫᱟᱭ ᱱᱤᱛᱳᱜ ᱫᱚᱭ ᱥᱤᱛᱩᱝ ᱫᱟᱭ᱾ ᱫᱟᱜ ᱫᱟᱭ ᱨᱤᱢᱤᱞ ᱵᱟᱲᱟᱭ ᱫᱟᱭ᱾
ᱟᱻ
ᱦᱩᱸ ᱟᱨ ᱟᱯᱮ ᱥᱮᱫ ᱫᱚ ᱚᱱᱛᱮ ᱫᱚ ᱫᱟᱜ ᱫᱟᱭ ᱥᱮ ᱥᱤᱛᱩᱝ ᱫᱟᱭ?
ᱟᱞᱮ ᱥᱮᱜ ᱮᱻ ᱫᱟᱜ ᱠᱮᱜᱼᱟᱭ ᱵᱟᱨᱥᱤᱧ ᱜᱟᱱ ᱫᱚ, ᱟᱫᱚ ᱦᱚᱸᱜᱼᱚᱭ ᱟᱨᱚ ᱥᱮᱛᱳᱝ ᱮᱸᱜᱼᱟ᱾
ᱩᱸ᱾
ᱵᱟᱭ ᱫᱟᱜᱮᱜᱼᱟ ᱮᱠᱷᱚᱱ ᱫᱚ᱾
ᱦᱩᱲᱩ ᱠᱚᱢᱟ ᱢᱚᱡ ᱜᱮᱯᱮ ᱨᱚᱦᱚ ᱨᱚᱦᱚᱭ ᱵᱟᱲᱟᱭᱫᱟ ᱡᱟᱱᱤᱡ ᱫᱟᱜ ᱤᱭᱟᱹ ᱛᱮᱢᱟ᱾
ᱦᱳᱭ ᱨᱚᱦᱚᱭ ᱠᱩᱲᱟᱹᱣ ᱠᱮᱜ ᱜᱮᱭᱟᱞᱮ ᱟᱞᱮ ᱫᱚ ᱵᱟᱝᱞᱮ ᱤᱭᱟᱹ ᱠᱟᱜᱼᱟ᱾ ᱱᱮᱜ ᱫᱟᱜ ᱧᱟᱢ ᱦᱩᱭ ᱤᱱᱟᱹ ᱛᱮ ᱨᱚᱦᱚᱭ ᱦᱩᱭᱮᱱ ᱜᱮ ᱞᱚᱜᱚᱱ ᱛᱮ᱾
ᱦᱩᱸ᱾
ᱟᱫᱚ ᱦᱩᱸᱜ
ᱟ
ᱚ ᱦᱩᱲᱩ ᱢᱟ ᱛᱤᱱᱟᱹᱜ ᱢᱚᱡᱽ ᱢᱚᱡᱽ ᱜᱮᱯᱮ ᱨᱚᱦᱚᱭ ᱪᱮᱜ ᱠᱚ ᱦᱳᱲᱳ ᱵᱟᱢᱯᱮ ᱨᱚᱦᱚᱭ ᱵᱟᱲᱟᱭᱮᱜ ᱠᱟᱱ?
ᱨᱚᱦᱚᱭ ᱫᱚᱞᱮ ᱨᱚᱦᱚᱭ ᱜᱮᱭᱟ ᱚᱱᱠᱟ ᱫᱚ ᱵᱟᱝ ᱟᱨᱠᱤ᱾
ᱦᱩᱸ ᱦᱩᱸ ᱦᱩᱸ
ᱟᱯᱮ ᱫᱚ ᱚᱠᱟ ᱰᱤᱥᱴᱤᱠ ᱥᱮ?
ᱟᱞᱮ ᱫᱚᱻ ᱟᱥᱟᱢ ᱫᱤᱥᱚᱢ ᱟᱞᱮ ᱚᱲᱟᱜ ᱫᱚ ᱾
ᱚᱻ ᱟᱥᱟᱢ ᱫᱤᱥᱚᱢ᱾
ᱦᱮᱸ ᱦᱮᱸ᱾ ᱟᱞᱮ
ᱟᱹᱰᱤ ᱵᱮᱥ᱾
ᱦᱩᱸ ᱟᱞᱮ ᱫᱤᱥᱚᱢ ᱢᱟᱛᱚ ᱚᱱᱠᱟ ᱡᱮᱞᱮᱠᱟ ᱦᱩᱲᱩ ᱪᱟᱥ ᱢᱮᱱ ᱛᱮᱠᱷᱟᱡ ᱛᱮᱢᱟ ᱮᱠᱮᱱ ᱥᱮᱨᱢᱟ ᱵᱷᱚᱨᱥᱟ ᱦᱚᱲ ᱢᱟᱞᱮ ᱵᱟᱝ ᱠᱟᱱᱟ ᱛᱚ ᱟᱞᱮ ᱢᱟ ᱞᱟᱹᱴᱩ ᱞᱟᱹᱴᱩ ᱜᱮ ᱪᱟᱯᱟᱭ ᱦᱩᱭᱩᱜ ᱯᱟᱹᱭ ᱠᱚ ᱢᱮᱱᱟᱜᱼᱟ ᱜᱟᱰᱟ ᱠᱚ ᱢᱮᱱᱟᱜ ᱛᱮ ᱚᱱᱟ ᱠᱚ ᱵᱟᱸᱫᱷᱟᱞ ᱟᱲᱮ ᱠᱟᱛᱮᱜ ᱫᱟᱜ ᱞᱮ ᱨᱟᱠᱟᱵᱟ ᱦᱩᱸ ᱦᱩᱸ
ᱚ
ᱟᱞᱮ ᱥᱮᱜ ᱫᱚ ᱱᱚᱠᱟᱱ ᱦᱟᱥᱟ ᱢᱮᱱᱟᱜᱼᱟ ᱢᱟᱱᱮ ᱟᱞᱮ ᱜᱷᱟᱨᱚᱸᱡᱽ ᱨᱮᱱᱟᱜ ᱜᱮ ᱟᱞᱮ ᱜᱷᱟᱨᱚᱸᱡᱽ ᱨᱮᱱᱟᱜ ᱟᱞᱮ ᱜᱷᱟᱨᱚᱡ ᱨᱮᱱᱟᱜ ᱜᱮ ᱟᱞᱮ ᱜᱷᱟᱨᱚᱡ ᱨᱮᱱᱟᱜ ᱦᱟᱥᱟ ᱫᱚ ᱱᱚᱠᱟᱱᱟᱜ ᱢᱮᱱᱟᱜᱼᱟ ᱡᱩᱫᱤ ᱡᱟᱹᱥᱛᱤ ᱫᱟᱜ ᱞᱮᱠᱷᱟᱡ ᱜᱮ ᱵᱟᱞᱮ ᱨᱚᱦᱚᱭ ᱫᱟᱲᱮᱜᱼᱟ ᱦᱩᱲᱩ ᱫᱚ ᱾
ᱮᱸᱜᱥᱮ
ᱩᱸ ᱟᱞᱮ ᱫᱚ ᱢᱟᱱᱮ ᱫᱟᱜ ᱞᱮᱠᱷᱟᱡ ᱜᱮ ᱟᱠᱟ ᱤᱭᱟᱹ ᱪᱟᱵᱟᱜ ᱟᱞᱮ ᱟᱣᱛᱷᱟ ᱪᱟᱵᱟᱜ ᱟᱞᱮ᱾
ᱚ ᱚᱻ ᱦᱮᱸ ᱛᱚ ᱟᱨ ᱤᱭᱟᱹ ᱟᱯᱮ ᱥᱮᱫ ᱵᱟᱦᱟ ᱥᱚᱦᱨᱟᱭ ᱠᱚ ᱫᱚ ᱦᱩᱭᱩᱜ ᱜᱮᱭᱟ ᱥᱮ ᱵᱟᱝᱟ?
ᱦᱮᱸ ᱦᱮᱸ ᱦᱩᱭᱩᱜ ᱫᱚ ᱦᱩᱭᱩᱜ ᱜᱮᱭᱟ ᱢᱚᱡᱽ ᱜᱮ ᱦᱩᱭᱩᱜ-ᱟ ᱟᱞᱮ ᱥᱮᱫ ᱦᱚᱸ ᱾
ᱚ᱾ᱺ ᱟᱞᱮᱥᱮᱫ ᱦᱚ ᱵᱟᱦᱟ ᱥᱚᱦᱨᱟᱭ ᱫᱚ ᱦᱩᱭᱩᱜ ᱜᱮᱭᱟ ᱾
ᱟᱪᱪᱷᱟ ᱾
ᱚ ᱾
ᱛᱤᱱᱟᱹᱜ ᱫᱤᱱ ᱯᱮ ᱥᱚᱨᱦᱟᱭᱚᱜ ᱛᱟᱵᱚᱱᱟ?
ᱥᱚᱨᱦᱟᱭ ᱫᱚ ᱦᱩᱭᱩᱜ ᱜᱮᱭᱟ ᱵᱟᱨ ᱥᱤᱧ ᱯᱮ ᱢᱟᱦᱟ ᱜᱟᱱ ᱾ ᱟᱨ ᱱᱮᱛᱟᱨ ᱫᱚ ᱥᱚᱨᱦᱟᱭ ᱥᱚᱨᱦᱟᱭ ᱛᱮ ᱱᱟᱱᱟ ᱨᱚᱠᱚᱢ ᱠᱚ ᱩᱰᱩᱠᱚᱜ ᱠᱟᱱᱟ ᱛᱚ ᱦᱟᱱᱟ ᱱᱟᱣᱟ ᱮᱱᱮᱡ ᱥᱮᱨᱮᱧ ᱾
ᱦᱩᱸ ᱦᱩᱸ ᱾
ᱟᱫᱚ ᱚᱱᱟ ᱛᱮᱜᱮ ᱟᱸᱰᱤ ᱩᱥᱟᱹᱨᱟ ᱜᱮ ᱦᱩᱭᱩᱜ ᱠᱟᱱᱟ ᱾
ᱟᱪᱪᱷᱟ ᱾ ᱛᱤᱥ ᱛᱤᱥ ᱯᱮ ᱥᱚᱨᱦᱟᱭᱚᱜ ᱟᱯᱮ ᱚᱱᱟ ᱫᱤᱥᱚᱢ ᱫᱚ?
ᱦᱮᱸ ᱱᱚᱜᱚᱭ ᱥᱚᱨᱦᱟᱭ ᱵᱚᱸᱜᱟ ᱦᱤᱡᱩᱜ ᱠᱟᱱᱟ ᱫᱟᱸᱥᱟᱭ ᱵᱚᱸᱜᱟ ᱯᱚᱨᱮ ᱥᱚᱨᱦᱟᱭ ᱾
ᱫᱟᱥᱟᱭ ᱵᱚᱸᱜᱟ ᱦᱩᱭᱩᱜ ᱞᱟᱜᱤᱫ ᱾
ᱫᱟᱸᱥᱟᱭ ᱥᱚᱦᱨᱟᱭ ᱦᱮᱸ ᱥᱚᱨᱦᱟᱭ ᱵᱚᱸᱜᱟ ᱥᱚᱨᱦᱟᱭ ᱵᱚᱸᱜᱟ ᱞᱮ ᱥᱚᱨᱦᱟᱭᱚᱜ-ᱟ ᱾
ᱟᱪᱪᱷᱟ ᱦᱩᱸ ᱾ ᱟᱞᱮ ᱫᱚ
ᱟᱫᱚ
ᱟᱞ ᱟᱞᱮ ᱫᱚ ᱦᱩᱲᱩ ᱠᱚ ᱜᱮᱫ ᱵᱟᱲᱟ ᱠᱟᱛᱮᱫ ᱤᱝᱨᱮᱡᱤᱭᱟᱱ ᱚᱠᱟᱴᱟᱜ ᱫᱚ ᱡᱟᱱᱣᱟᱨᱤ ᱪᱟᱸᱫᱩ ᱦᱩᱭᱩᱜ ᱠᱟᱱ ᱾
ᱦᱚᱭ ᱾
ᱯᱩᱥ ᱪᱟᱸᱫᱳ ᱨᱮᱱᱟᱜ ᱩᱱ ᱜᱮ ᱟᱞᱮ ᱫᱚ ᱞᱮ ᱥᱚ ᱥᱚᱦᱨᱟᱭᱚᱜ-ᱟ ᱞᱮ᱾
ᱚᱸ ᱟᱞᱮ ᱫᱚ ᱵᱟᱝᱟ ᱦᱚᱜ-ᱚᱭ ᱥᱚᱦᱨᱟᱭ ᱵᱚᱸᱜᱟ ᱦᱤᱡᱩᱜ ᱠᱟᱱ ᱫᱚ ᱫᱟᱸᱥᱟᱭ ᱵᱚᱸᱜᱟ ᱵᱟᱫ ᱥᱚᱦᱨᱟᱭ ᱵᱚᱸᱜᱟ ᱟᱫᱚ ᱚᱱᱟ ᱨᱮ ᱞᱮ
ᱦᱩᱸ ᱦᱩᱸ ᱟᱪᱪᱷᱟ᱾
ᱟᱞᱮ ᱥᱮᱜ ᱫᱚ
ᱟᱰᱤ ᱢᱚᱸᱡᱽ ᱾ ᱚᱱᱠᱟ ᱜᱮ ᱡᱟᱜᱟ ᱡᱟᱜᱟ ᱵᱤᱥᱤ ᱛᱮ ᱛᱷᱚᱲᱟ ᱜᱟᱱ ᱦᱟᱱᱛᱮ ᱱᱟᱱᱛᱮ ᱵᱷᱮᱜᱟᱨ ᱢᱮᱱᱟᱜ-ᱟ ᱦᱮᱸ ᱥᱮ ᱵᱟᱝ ᱾ ᱢᱮᱱᱠᱷᱟᱱ ᱟᱵᱚ ᱠᱚᱣᱟᱜ ᱯᱚᱨᱚᱵᱽ-ᱯᱚᱨᱵᱟᱥ ᱢᱟ ᱢᱤᱫ ᱜᱮ ᱛᱟᱵᱚᱱᱟ ᱱᱤᱭᱟᱹᱢ ᱠᱚ ᱢᱟ ᱢᱤᱫ ᱜᱮ ᱛᱟᱵᱚᱱᱟ ᱫᱤᱱ ᱜᱮ ᱛᱷᱚ
ᱫᱤᱱ ᱜᱮ ᱵᱟ ᱦᱮᱸ ᱦᱟᱱᱛᱮ-ᱱᱟᱛᱮ ᱵᱟᱠᱷᱟᱡ
ᱟᱜ ᱟᱱᱮ ᱠᱚ ᱢᱮᱞ ᱠᱟᱜ ᱤᱧ ᱫᱚ ᱡᱚᱠᱷᱚᱱ ᱠᱟᱹᱴᱤᱡ ᱜᱤᱧ ᱛᱟᱦᱮᱸᱜ ᱠᱟᱱᱟ ᱜᱚᱲᱚᱢ ᱦᱟᱲᱟᱢ ᱛᱮ ᱠᱚ ᱞᱟᱹᱭᱟ ᱵᱚᱞᱮ ᱟᱞᱮ ᱟᱥᱟᱢ ᱫᱤᱥᱚᱢ ᱨᱮ ᱦᱚᱸ ᱚᱝᱠᱟ ᱜᱮ᱾ ᱢᱤᱫ ᱛᱮᱜᱮ ᱜᱚᱴᱟ ᱵᱚᱱ ᱥᱚᱨᱦᱟᱭᱚᱜ ᱠᱟᱱ ᱛᱟᱦᱮᱱᱟ ᱟᱫᱚ ᱢᱟᱱᱮ ᱱᱚᱝᱠᱟ ᱦᱩᱭᱮᱱᱟ ᱢᱟᱱᱮ ᱨᱮᱸᱜᱮᱡ ᱡᱟᱞᱟ ᱩᱱ ᱡᱚᱠᱷᱟᱡ ᱡᱚᱢ ᱧᱩ ᱵᱟᱝ ᱛᱟᱦᱮᱱᱟ ᱡᱟᱹᱥᱛᱤ ᱚᱱᱟ ᱤᱭᱟᱹ ᱛᱮᱜᱮ ᱢᱟᱱᱮ ᱠᱩ ᱵᱩᱰᱷᱤ ᱦᱟᱲᱟᱢ ᱠᱚ ᱴᱷᱤᱠᱟᱹ ᱠᱮᱜ-ᱟ ᱠᱚ ᱴᱷᱟᱹᱣᱠᱟᱹ ᱠᱮᱜ-ᱟ ᱠᱚ ᱡᱮ ᱱᱚᱣᱟ ᱚᱠᱴᱚᱵᱚᱨ ᱱᱚᱵᱷᱮᱱᱵᱚᱨ ᱚᱠᱛᱮ ᱫᱚ ᱵᱟᱵᱚᱱ ᱥᱚᱨᱦᱟᱭᱚᱜ-ᱟ ᱵᱚᱱ ᱱᱤᱛᱚᱜ ᱫᱚ ᱟᱵᱚ ᱫᱚ ᱦᱟᱱᱛᱮ ᱜᱮᱫ ᱜᱮᱫ ᱨᱟᱠᱟᱵ ᱵᱟᱲᱟ ᱠᱟᱛᱮ ᱵᱚᱱ ᱥᱚᱦᱨᱟᱭᱚᱜ-ᱟ ᱵᱚᱱ ᱾ ᱜᱮᱫ ᱨᱟᱠᱟᱵ ᱵᱟᱲᱟ ᱠᱟ ᱛᱮᱜ ᱵᱚᱱ ᱱᱮᱰᱟᱭᱟᱵᱚᱱ ᱱᱮᱰᱟ ᱠᱟᱛᱮᱜ ᱵᱚᱱ ᱥᱚᱦᱨᱟᱭᱚᱜ-ᱟ ᱚᱱᱟᱛᱮ ᱱᱮᱛᱟᱨ ᱦᱚᱸ ᱚᱱᱟ ᱚᱱᱟ ᱚᱱᱟ ᱠᱟᱹᱢᱤ ᱜᱮ ᱦᱤᱛᱚᱜ ᱫᱚ ᱢᱮᱱᱟᱜ ᱛᱟᱞᱮᱭᱟ ᱵᱟᱝ ᱢᱟ ᱡᱚᱠᱷᱚᱱ ᱞᱮ ᱜᱮᱫ ᱨᱟᱠᱟᱵᱟ ᱟᱫᱚ ᱱᱮᱰᱟᱭᱟᱞᱮ ᱥᱚᱨᱦᱟᱭ ᱞᱮ ᱱᱮᱰᱟᱭᱟ ᱞᱮ ᱟᱫᱚ ᱞᱮ ᱟᱞᱮ ᱞᱮ ᱥᱚᱨᱦᱟᱭᱚᱜ-ᱟ ᱞᱮ ᱦᱚᱭ ᱾ ᱟᱫᱚ ᱩᱱ ᱨᱤᱜᱮ ᱞᱮ ᱥᱚᱨᱦᱟᱭᱚᱜ-ᱟ ᱟᱞᱮ ᱫᱚ᱾
ᱦᱮᱸ ᱛᱚ᱾
ᱦᱩᱸ᱾ ᱟᱫ ᱡᱮᱞᱠᱟ ᱟᱞᱮ ᱫᱚᱞᱮ ᱥᱚᱨᱦᱟᱭᱚᱜ-ᱟ ᱩᱢ ᱫᱟᱠᱟᱭ ᱠᱷᱩᱱᱴᱟᱹᱣ᱾ ᱚᱱᱟ ᱠᱟᱛᱮᱜ ᱡᱟᱞᱤ ᱦᱟᱠᱳ ᱠᱟᱴᱠᱚᱢ ᱟᱨ ᱥᱟᱠᱨᱟᱛ ᱚᱠᱟ ᱴᱟᱜ ᱫᱚ ᱛᱩᱨᱩᱭ ᱫᱤᱱ ᱠᱟᱱ ᱛᱟᱵᱚᱱᱟ ᱵᱟᱝ ᱚᱱᱟ ᱠᱚ ᱫᱚ ᱟᱞᱮ ᱫᱚ ᱢᱤᱫ ᱫᱚᱢ ᱨᱮ ᱟᱫᱚ ᱩᱱ ᱨᱮᱫᱚ ᱞᱮ ᱥᱚᱦᱚᱨᱟᱭᱚᱜ-ᱟ ᱞᱮ᱾
ᱟᱪᱪᱷᱟ᱾
ᱡᱮᱞᱮᱠᱟ ᱡᱮᱞᱮᱠᱟ ᱡᱟᱜᱟ ᱡᱟᱜᱟ ᱛᱮ ᱟᱸᱡᱚᱢᱚᱜ-ᱟ ᱡᱮ ᱮᱸᱜ ᱥᱚᱨᱦᱟᱭ ᱵᱚᱝ ᱜᱟ ᱡᱩᱫᱟᱹ ᱜᱤ ᱥᱚᱨᱦᱟᱭᱚᱜ-ᱟ ᱠᱚ ᱤᱱᱟᱹ ᱠᱟᱛᱮ ᱥᱟᱠᱨᱟᱛ ᱡᱩᱫᱟᱹ ᱠᱚ ᱥᱟᱠᱨᱟᱛᱟ᱾
ᱦᱮᱸ ᱟᱞᱮ, ᱟᱞᱮ ᱥᱮᱜ ᱦᱚᱸ ᱱᱚᱝᱠᱟ ᱜᱮ ᱟᱞᱮ ᱥᱮᱜ ᱦᱚᱸ ᱱᱚᱝᱠᱟ ᱜᱮ ᱥ ᱥᱮ ᱟᱞᱮ ᱫᱚ ᱦᱚᱸᱜᱚᱭ ᱥᱚᱨᱟᱭ ᱵᱚᱸᱜᱟ ᱫᱚ ᱞᱮ ᱥᱚᱨᱟᱭ ᱟᱨ ᱥᱟᱠᱨᱟᱛ ᱥᱩᱢᱚᱭ ᱫᱚ ᱞᱮ ᱥᱟᱠ ᱠᱨᱟᱛᱚᱜ-ᱟ᱾
ᱟᱪᱪᱷᱟ ᱦᱟᱸ ᱦᱟᱸ ᱟᱞᱮ ᱫᱚ ᱥᱚᱨᱦᱟᱭ ᱠᱚ ᱥᱚᱨᱦᱟᱭ ᱠᱚ ᱥᱟᱠᱨᱟᱛ ᱠᱚ ᱢᱤᱫ ᱫᱚᱢ ᱛᱮ ᱜᱮ ᱞᱮ ᱥᱚᱨᱦᱟᱭ ᱠᱚᱜ-ᱟ ᱟᱨ ᱠᱚ ᱥᱟᱠᱨᱟᱛᱚᱜ-ᱟ᱾
ᱚᱸ ᱟᱞᱮ ᱟᱞᱮ ᱫᱚ ᱵᱟᱝᱟ ᱟᱞᱮ ᱫᱚ ᱥᱚᱨᱦᱟᱭ ᱟᱞᱟᱫᱟ ᱥᱟᱠᱨᱟᱛ ᱟᱞᱟᱫᱟ
ᱵᱷᱮᱜᱟᱨ ᱵᱷᱮᱜᱟᱨ ᱜᱮ ᱦᱟᱸᱝ?
ᱦᱳᱭ ᱦᱳᱭ᱾
ᱦᱩᱸ᱾
ᱟᱯᱮ ᱟᱥᱟᱱ ᱫᱤᱥᱚᱢ ᱥᱮᱜ ᱫᱚ ᱪᱮᱫ ᱠᱚ ᱯᱮ ᱠᱟᱹᱢᱤ ᱜᱮᱭᱟ?
ᱟᱞᱮ ᱟᱞᱮ ᱫᱤᱥᱚᱢ ᱨᱮ ᱫᱚ ᱠᱟᱹᱢᱤ ᱢᱮᱱᱛᱮ ᱫᱚ ᱟᱭᱢᱟ ᱞᱮᱠᱟᱱ ᱠᱟᱹᱢᱤ ᱜᱮ ᱢᱮᱱᱟᱜ-ᱟ᱾
ᱟᱫᱚ ᱱᱚᱣᱟ ᱦᱚᱜ-ᱚᱭ ᱨᱚᱦᱚᱭ ᱵᱟ ᱨᱚᱦᱚᱭ ᱵᱟ ᱯᱚᱨᱮ ᱨᱚᱦᱚᱭ ᱯᱚᱨᱮ ᱟᱫᱚ ᱪᱮᱫ ᱠᱚ ᱯᱮ ᱠᱟᱹᱢᱤ ᱵᱟᱲᱟᱭ ᱜᱮᱭᱟ ᱮᱢᱱᱤ ᱡᱟᱦᱟᱸ ᱨᱚᱡᱽᱜᱟᱨ ᱞᱮᱠᱟᱱᱟᱜ ᱠᱚᱨᱮᱱᱟᱜ ᱠᱟᱹᱢᱤ ᱠᱚ?
ᱨᱚᱡᱽᱜᱟᱨ ᱞᱮᱠᱟ ᱫᱚ ᱟᱫᱚᱢ ᱠᱚᱫᱚ ᱚᱱᱮ ᱵᱟᱨᱦᱮ ᱡᱟᱭᱜᱟ ᱠᱚ ᱪᱟᱞᱟᱜ ᱠᱟᱱᱟ ᱠᱚ ᱟᱫᱚᱢ ᱠᱚᱫᱚ ᱚᱲᱟᱜ ᱠᱚᱨᱮ ᱜᱤ᱾
ᱚᱻ ᱟᱯᱮ ᱥᱮᱫ ᱠᱷᱚᱱ ᱵᱟᱭᱨᱮ ᱡᱟᱭᱜᱟ ᱠᱚ ᱦᱤᱡᱩᱜ ᱜᱮᱭᱟ?
ᱦᱳᱭ ᱚᱱᱠᱟ ᱯᱨᱟᱭᱟᱨᱠᱟ ᱞᱮᱠᱟ ᱫᱚ ᱚᱱᱮ ᱟᱫᱚ ᱟᱫᱚᱢ ᱠᱚ ᱚᱠᱚᱭ ᱠᱚᱪᱚᱝ ᱮᱢᱚᱱ ᱠᱚ ᱛᱟᱦᱮᱱᱟ ᱛᱚ ᱩᱱᱠᱩ ᱠᱚᱫᱚ ᱠᱚ ᱪᱟᱞᱟᱜ ᱜᱮᱭᱟ ᱠᱚ᱾
ᱚᱻ
ᱦᱩᱸ ᱡᱮᱞᱮᱠᱟ ᱟᱨᱦᱚᱸ ᱚᱠᱚᱭ ᱠᱚᱫᱚ ᱵᱤᱡᱽᱱᱮᱥ ᱢᱮᱱᱟᱜᱱ ᱛᱟᱠᱚᱣᱟ ᱫᱚᱠᱟᱱ ᱢᱮᱱᱟᱜ ᱛᱟᱠᱚᱣᱟ ᱩᱱᱠᱩ ᱠᱚᱫᱚ ᱫᱚᱠᱟᱱ ᱠᱚᱨᱮ ᱠᱚ ᱠᱟᱹᱢᱤ ᱵᱟᱲᱟᱭ ᱟᱠᱚ ᱛᱚ ᱟᱠᱚ ᱠᱚᱣᱟᱜ ᱜᱮ ᱫᱚᱠᱚ ᱫᱚᱠᱟᱱ ᱠᱚ ᱛᱟᱦᱮᱱ ᱛᱟᱠᱚᱣᱟ᱾ ᱟᱠᱚ ᱜᱮ ᱟᱨ ᱟᱫᱚᱢ ᱠᱚᱫᱚ ᱚᱱᱠᱟ ᱢᱟᱜ ᱫᱟᱨᱮ ᱠᱚ ᱟᱹᱠᱷᱨᱤᱧᱟᱠᱚ᱾ ᱵᱮᱯᱟᱨᱮᱜᱼᱟ ᱠᱚ ᱢᱟᱱᱮ ᱵᱮᱯᱟᱨ ᱞᱮᱠᱟ ᱵᱮᱵᱥᱟᱛᱮ ᱦᱳᱭ ᱢᱮᱨᱚᱢ ᱩᱱ ᱥᱩᱠᱨᱤ ᱠᱚ ᱩᱱᱠᱩ ᱠᱚ ᱵᱮᱵᱥᱟ ᱠᱟᱛᱮ ᱠᱚ ᱤᱭᱟᱹ ᱠᱟᱫᱟ ᱦᱩᱸ ᱦᱩᱸ᱾
ᱡᱟᱦᱟᱸ ᱞᱮᱠᱟ ᱠᱟᱛᱮᱜ ᱡᱚᱢ ᱛᱚ ᱦᱩᱭᱩᱜᱼᱟ᱾
ᱡᱟᱢ ᱦᱳᱭ ᱦᱳᱭ ᱦᱳᱭ᱾
ᱟᱢ ᱡᱚᱢ ᱞᱮᱠᱷᱟᱱ ᱪᱤᱠᱟᱹᱛᱮ ᱜᱟᱱᱚᱜᱼᱟ ᱨᱚᱡᱽᱜᱟᱨ ᱵᱟᱝ ᱨᱚᱡᱽᱜᱟᱨ ᱞᱮᱠᱷᱟᱱ ᱡᱚᱢᱟᱢ ᱪᱮᱫ?
ᱪᱮᱫ ᱮᱢ ᱡᱚᱢᱟ ᱦᱳᱭ ᱟᱨ ᱟᱯᱮ ᱠᱚᱫᱚ ᱪᱮᱫ ᱟᱯᱮ ᱠᱚᱫᱚ?
ᱟᱞᱮ ᱫᱚ ᱟᱞᱮ ᱫᱚ ᱚᱲᱟᱜ ᱠᱚᱨᱮ ᱜᱮᱠᱚ ᱛᱟᱦᱮᱱ ᱫᱟᱞᱮᱭᱟ ᱟᱞᱮ ᱫᱚ ᱵᱟᱝᱞᱮ ᱪᱟᱞᱟᱜ ᱜᱮᱭᱟ ᱵᱟᱭᱨᱮ ᱠᱟᱹᱢᱤ ᱠᱚᱫᱚ ᱾ ᱡᱟᱦᱟᱸᱜᱮ ᱚᱲᱟᱜ ᱛᱚ ᱚᱲᱟᱜ ᱠᱚᱨᱮ ᱡᱟᱦᱟᱸ ᱜᱮ ᱴᱷᱩᱠ ᱴᱷᱟᱠ ᱠᱟᱹᱢᱤ ᱠᱚ ᱦᱩᱭᱩᱜᱼᱟ ᱱᱚᱣᱟ ᱠᱚᱜᱮᱞᱮ ᱠᱟᱹᱢᱤ ᱵᱟᱲᱟᱭ ᱜᱮᱭᱟ ᱚᱲᱟᱜ ᱠᱚᱫᱚ ᱵᱟᱝᱼᱼ ᱥᱟᱹᱜᱤᱧ ᱫᱚ ᱵᱚᱞᱮ ᱥᱮᱱᱚᱜ ᱜᱮᱭᱟ᱾
ᱟᱪᱪᱷᱟ ᱦᱩᱸ ᱚᱲᱟᱜ ᱠᱚᱨᱮ ᱜᱮ ᱡᱩᱫᱤ ᱨᱳᱡᱽᱜᱟᱨ ᱠᱚ ᱧᱟᱢᱚᱜ ᱠᱷᱟᱡ ᱢᱟᱛᱚᱼᱼ ᱵᱟᱨᱦᱮ ᱡᱟᱭᱜᱟ ᱪᱟᱞᱟᱜ ᱥᱮ ᱚᱱᱠᱟ ᱫᱚ ᱪᱮᱫ ᱡᱟᱹᱨᱩᱲ ᱜᱮ ᱵᱟᱝ ᱦᱩᱭᱩᱜᱼᱟ ᱦᱮᱸ ᱥᱮ ᱵᱟᱝ?
ᱦᱮᱸ ᱫᱤᱭᱮ ᱛᱤ ᱨᱮᱯᱮ ᱡᱟᱹᱯᱤᱫᱟ ᱛᱟᱦᱚᱞᱮ?
ᱡᱟᱹᱯᱤᱫ ᱫᱚ ᱮᱱᱠᱟ ᱡᱟᱹᱯᱤᱫ ᱡᱟᱹᱨᱩᱲᱟ᱾ ᱠᱟᱹᱢᱤ ᱠᱚ ᱪᱟᱵᱟ ᱟᱠᱟᱱ ᱛᱮ ᱡᱟ ᱜᱮ ᱵᱚᱞᱮ ᱵᱮᱸᱜᱮᱫ ᱦᱟᱛᱟᱲ ᱠᱟᱜ᱾ ᱦᱮᱸ
ᱢᱮᱱᱮᱫ ᱛᱟᱦᱮᱱᱤᱧ ᱱᱚᱣᱟ ᱮᱯ ᱨᱮᱫᱚ ᱛᱤᱱᱟᱹᱜ ᱫᱤᱱᱮᱢ ᱡᱚᱲᱟᱣ ᱟᱠᱟᱱᱟ? ᱦᱮᱞᱳ
ᱦᱮᱞᱳ
ᱦᱮᱸ ᱞᱟᱹᱭ ᱫᱟᱹᱧ ᱱᱚᱣᱟ ᱮᱵ ᱨᱮ ᱛᱤᱱᱟᱹᱜ ᱫᱤᱱᱮᱢ ᱠᱟᱹᱢᱤᱭᱮᱜᱼᱟ?
ᱱᱤᱭᱟ ᱟᱭᱢᱟ ᱫᱤᱱ ᱵᱟᱝ ᱦᱩᱭᱩᱜ ᱠᱟᱱᱟ ᱢᱚᱬᱮ ᱫᱤᱱ ᱜᱟᱱ ᱢᱚᱬᱮ ᱛᱩᱨᱩᱭ ᱫᱤᱱ ᱜᱟᱱ ᱦᱩᱭᱩᱜ ᱠᱟᱱᱟ ᱾
ᱚ ᱢᱚᱲᱮ ᱛᱩᱨᱩᱭ ᱫᱤᱱ ᱜᱟᱱ ᱦᱩᱭᱩᱜ ᱠᱟᱱᱟ ᱾
ᱦᱮᱸ
ᱚ ᱵᱷᱟᱹᱜᱤ ᱜᱮ